ᱦᱟᱞᱳ᱾
ᱦᱩᱸ ᱡᱚᱦᱟᱨ ᱜᱮ᱾
ᱦᱩᱸ ᱡᱚᱦᱟᱨ ᱜᱮ᱾
ᱱᱟᱯᱟᱭ ᱵᱟᱲᱟ ᱜᱮ᱾
ᱦᱩᱸ ᱱᱟᱯᱟᱭ ᱵᱟᱲᱟ ᱜᱮ ᱟᱯᱮ ᱜᱮ
ᱟᱞᱮ ᱦᱚᱸ ᱱᱟᱯᱟᱭ ᱵᱟ ᱜᱮ᱾ ᱫᱤᱭᱮ ᱪᱮᱫ ᱠᱚ ᱪᱮᱠᱟ ᱵᱟᱲᱟᱭ ᱦᱩᱭᱩᱜ ᱠᱟᱱᱟ?
ᱥᱮᱨᱚᱠᱚᱢ ᱫᱚ ᱪᱮᱫ ᱦᱚᱸ ᱵᱟᱝ ᱦᱚᱜᱼᱚᱭ ᱵᱟᱯᱞᱟ ᱠᱚᱦᱚᱸ ᱯᱟᱨᱚᱢ ᱮᱱᱟ ᱚᱱᱟ ᱠᱚᱨᱮ ᱜᱮ ᱠᱟᱴᱤᱡ ᱵᱷᱤᱲ ᱛᱟᱦᱮᱸ ᱦᱩᱭ ᱞᱮᱱᱟ᱾ ᱜᱩᱴᱤᱭᱟᱹᱣ ᱥᱟᱢᱴᱟᱣ ᱠᱟᱛᱮ ᱦᱚᱸᱜᱼᱚᱭ ᱱᱚᱛᱮᱧ ᱩᱰᱩᱜ ᱠᱟᱱᱟ᱾ ᱟᱵᱮᱱ ᱪᱮᱫ ᱵᱤᱱ ᱪᱤᱠᱟᱹᱭ ᱫᱟ?
ᱟᱹᱞᱤᱧ ᱫᱚ ᱪᱮᱫ ᱦᱚᱸ ᱵᱟᱝ ᱫᱩᱲᱩᱵ ᱵᱟᱲᱟ ᱦᱩᱭ ᱠᱟᱱᱟ ᱪᱮᱜ ᱮᱢ ᱪᱮᱠᱟᱭᱟ᱾
ᱚ ᱟᱨ ᱪᱮᱜ ᱠᱚᱯᱮ ᱠᱟᱢᱤ ᱵᱟᱲᱟᱭ ᱫᱟ ᱟᱯᱮ?
ᱪᱮᱫ ᱦᱚᱸ ᱵᱟᱝ ᱚᱲᱟᱜ ᱠᱚᱨᱮ ᱜᱮ ᱫᱩᱲᱩᱵ ᱵᱟᱲᱟ ᱱᱤᱛᱚᱜ ᱫᱚ ᱱᱤᱛᱚᱜ ᱫᱚ ᱠᱟᱢᱤ ᱠᱚᱫᱚ ᱪᱮᱫ ᱦᱚᱸ ᱵᱟᱹᱱᱩᱜ ᱠᱟᱫᱟ᱾ ᱟᱯᱮ ᱚᱱᱛᱮ ᱜᱮ
ᱟᱞᱮ ᱦᱚᱸ ᱦᱚᱜ-ᱚᱭ ᱪᱮᱫ ᱮᱢ ᱠᱟᱢᱤᱭᱟ ᱱᱤᱛᱚᱜ ᱫᱚ ᱦᱚᱜᱼᱚᱭ ᱵᱟᱯᱞᱟ ᱚᱲᱟᱜ ᱠᱚ ᱯᱟᱨᱚᱢᱚᱜ-ᱟ ᱟᱫᱚ ᱚᱱᱟ ᱜᱮ ᱡᱷᱚᱛᱚ ᱠᱤᱪᱷᱩ ᱵᱟᱜᱟ ᱵᱟᱜᱤ ᱦᱩᱭ ᱱᱟ᱾
ᱚᱸᱻ
ᱥᱮ ᱨᱚᱠᱚᱢ ᱠᱟᱢᱤ ᱫᱚ ᱱᱤᱛᱚᱷ ᱫᱚ ᱟᱯᱟ ᱛᱚᱛᱚ ᱵᱟᱱᱩᱜᱼᱟ ᱱᱤᱛᱚᱜ ᱫᱚ᱾
ᱛᱟᱦᱚᱞᱮ ᱵᱟᱯᱞᱟ ᱵᱷᱚᱸᱡᱽ ᱠᱚ ᱡᱚᱢ ᱵᱟᱲᱟ ᱦᱳᱭ ᱱᱟ?
ᱦᱮᱸ ᱵᱷᱚᱸᱡᱽ ᱠᱚ ᱫᱚ ᱡᱚᱢ ᱦᱩᱭ ᱱᱟ ᱵᱷᱟᱜᱤ ᱜᱮ ᱱᱟᱭ ᱱᱟᱯᱟᱭ ᱛᱮ ᱯᱟᱨᱚᱢ ᱱᱟ᱾
ᱨᱟᱹᱥᱠᱟᱹ ᱦᱚᱸ ᱨᱟᱹᱥᱠᱟᱹ ᱜᱮ ᱦᱳᱭ ᱱᱟ᱾
ᱦᱳᱭ ᱨᱟᱹᱥᱠᱟᱹ ᱦᱚᱸ ᱨᱟᱹᱥᱠᱟᱹ ᱜᱮ ᱦᱳᱭ ᱱᱟ᱾
ᱟᱪᱪᱷᱟ᱾
ᱛᱟᱦᱟᱞᱮ ᱟᱯᱮ ᱥᱮᱫ ᱫᱚ ᱛᱟᱦᱟᱞᱮ ᱵᱟᱯᱞᱟ ᱫᱚ ᱚᱠᱟᱞ ᱞᱮᱠᱟ ᱦᱳᱭᱳᱜᱼᱟ ᱛᱟᱦᱟᱞᱮ?
ᱟᱞᱮ ᱥᱮᱫ ᱫᱚ ᱳᱭ ᱵᱟᱯᱞᱟ ᱫᱚ ᱚᱠᱚᱭ ᱫᱚ ᱯᱷᱟᱜᱩᱱ ᱢᱟᱥ ᱠᱚ ᱵᱟᱯᱞᱟᱜ ᱛᱟᱦᱮᱸᱱ ᱜᱮᱭᱟ᱾
ᱦᱩᱸ᱾
ᱚᱠᱚᱭ ᱠᱚ ᱫᱚ ᱡᱳᱥᱴᱤ ᱢᱟᱥ ᱠᱚ ᱵᱟᱯᱞᱟᱜ ᱛᱟᱦᱮᱱ ᱜᱮᱭᱟ᱾
ᱦᱩᱸ
ᱟᱨ ᱚᱠᱚᱭ ᱠᱚ ᱫᱚ ᱟᱥᱟᱲ ᱨᱮ ᱾
ᱦᱩᱸ ᱟᱫᱚ ᱟᱥᱟᱲ ᱨᱮ ᱫᱚ ᱠᱷᱩᱵ ᱠᱚᱢ ᱜᱮ ᱵᱟᱝ?
ᱦᱮᱸ ᱟᱥᱟᱲ ᱨᱮ ᱫᱚ ᱚᱱᱠᱟ ᱫᱟᱜ ᱡᱟᱹᱲᱤ ᱟᱹᱰᱤ ᱡᱟᱹᱯᱩᱫ ᱢᱚᱸᱡᱽ ᱦᱚᱸ ᱵᱟᱝ ᱟᱹᱭᱠᱟᱹᱜ ᱛᱮ, ᱟᱫᱚ ᱚᱱᱟ ᱠᱷᱟᱹᱛᱤᱨ ᱛᱮ ᱯᱷᱟᱜᱩᱱ ᱢᱟᱥ ᱟᱨ ᱦᱚᱸ ᱡᱟᱹᱥᱴᱤ ᱟᱨ ᱦᱚᱸ ᱢᱮᱱᱟ ᱠᱚ ᱡᱟᱹᱥᱴᱤ ᱨᱮ ᱫᱚ ᱞᱟᱹᱴᱩ ᱠᱩᱸᱭᱤᱡᱽ ᱥᱮ ᱦᱩᱰᱤᱧ ᱠᱩᱸᱭᱤᱡᱽ ᱵᱟᱠᱚ ᱵᱟᱯᱞᱟ ᱠᱚ ᱜᱮᱭᱟ᱾
ᱚᱻ
ᱚᱱᱟ ᱠᱷᱟᱹᱛᱤᱨ ᱛᱮ ᱚᱠᱚᱭ ᱫᱚ ᱠᱚ ᱯᱷᱟᱜᱩᱱ ᱢᱟᱸᱥ ᱨᱮ ᱵᱟᱯᱞᱟᱜ ᱟᱠᱚ ᱾
ᱚᱻ
ᱛᱟᱦᱚᱞᱮ ᱟᱞᱮ ᱥᱮᱫ ᱞᱮᱠᱟ ᱜᱮ ᱟᱯᱮ ᱥᱮᱫ ᱦᱚᱸ ᱵᱟᱯᱞᱟ ᱫᱚ ᱦᱩᱭᱩᱜᱼᱟ ᱛᱚ᱾
ᱦᱮᱸᱻ ᱟᱞᱮ ᱥᱮᱫ ᱟᱯᱮ ᱥᱮᱫ ᱞᱮᱠᱟ ᱜᱮ ᱟᱞᱮ ᱦᱚᱸ᱾
ᱚ
ᱠᱟᱢᱤ ᱯᱚᱭᱥᱟ ᱠᱚ
ᱛᱟᱦᱞᱮ ᱵᱟᱯᱞᱟ ᱠᱚ ᱨᱮ ᱫᱚ ᱪᱮᱫ ᱞᱮᱠᱟ ᱚᱱᱛᱮ ᱱᱟᱸᱜ ᱱᱤᱭᱚᱢ ᱠᱚ ᱫᱚ?
ᱱᱚᱛᱮ ᱱᱟᱸᱜ ᱱᱤᱭᱚᱢ ᱫᱚ ᱠᱩᱲᱤ ᱜᱤᱫᱽᱨᱟᱹ ᱧᱮᱞ ᱡᱚ ᱠᱷᱚᱱ ᱠᱚ ᱪᱟᱞᱟᱜᱼᱟ ᱛᱚᱠᱷᱚᱱ ᱫᱚ ᱧᱮᱞ ᱟᱹᱜᱩ ᱠᱟᱛᱮ ᱡᱩᱫᱤ ᱠᱩᱥᱤ ᱠᱩᱥᱟᱹᱞ ᱱᱟᱠᱚ᱾ ᱛᱟᱦᱞᱮ ᱠᱷᱟᱱ ᱠᱚᱲᱟ ᱜᱤᱫᱽᱨᱟᱹ ᱠᱩᱞᱤ ᱠᱮᱫᱮ ᱭᱟᱠᱚ ᱠᱚᱲᱟ ᱜᱤᱫᱨᱟᱹ ᱪᱷᱩᱵᱤ ᱠᱚ ᱩᱫᱩᱜ ᱟᱫᱮᱭᱟ ᱠᱚᱲᱟ ᱜᱤᱫᱨᱟᱹ ᱩᱫᱩᱜ ᱠᱟᱛᱮᱫ ᱠᱚᱲᱟ ᱜᱤᱫᱽᱨᱟᱹ ᱡᱩᱫᱤ ᱠᱩᱥᱤᱜᱼᱟ᱾ ᱛᱟᱦᱞᱮ ᱠᱷᱟᱱ ᱞᱟᱹᱭ ᱮᱫ ᱠᱚᱣᱟ ᱠᱚ ᱦᱟᱸᱰᱮ ᱦᱚᱸ ᱛᱟᱦᱞᱮ ᱠᱩᱲᱤ ᱜᱤᱫᱽᱨᱟᱹ ᱚᱲᱟᱜ ᱦᱚᱲ ᱠᱚ ᱦᱤᱡᱩᱜ ᱟᱠᱚ ᱱᱚᱸᱰᱮ ᱠᱚᱲᱟ ᱜᱤᱫᱽᱨᱟᱹ ᱧᱮ ᱧᱮᱞ᱾ ᱠᱩᱲᱤ ᱜᱤᱫᱨᱟᱹ ᱚᱲᱟᱜ ᱦᱚᱲ ᱡᱩᱫᱤ ᱠᱚ ᱠᱩᱥᱤᱜ ᱠᱷᱟᱱ ᱛᱟᱞᱦᱮ ᱠᱷᱟᱱ ᱠᱩᱲᱤ ᱜᱤᱫᱽᱨᱟᱹ ᱠᱚ ᱩᱫᱩᱜ ᱮᱭᱟ ᱠᱚ᱾ ᱠᱚᱲᱟ ᱜᱤᱫᱽᱨᱟᱹᱣᱟᱜ ᱯᱷᱳᱴᱳ᱾ ᱵᱟᱱᱟ ᱦᱚᱲ ᱠᱩᱥᱤ ᱠᱩᱥᱟᱹᱞ ᱦᱩᱭ ᱞᱮᱱ ᱠᱷᱟᱱ ᱛᱟᱯᱚᱨ ᱵᱟᱯᱞᱟ ᱫᱤᱱ ᱠᱚ ᱜᱚᱴᱟ ᱭᱟᱠᱚ᱾
ᱚᱻᱻ
ᱵᱟᱯᱞᱟ ᱫᱤᱱ ᱜᱚᱴᱟ ᱠᱟᱛᱮᱫ ᱦᱚᱨᱚᱜ ᱪᱤᱱ ᱠᱚ ᱦᱩᱭᱩᱜᱼᱟ᱾ ᱦᱚᱨᱚᱜ ᱪᱤᱱ ᱦᱳᱭ ᱠᱟ ᱛᱮ ᱫᱚ ᱵᱟᱯᱞᱟ ᱦᱩᱭᱩᱜᱼᱟ᱾ ᱟᱫᱚ ᱥᱮ ᱨᱚᱠᱚᱢ ᱫᱚ ᱚᱱᱟ ᱛᱮ ᱫᱚ ᱪᱮᱫ ᱤᱧ ᱞᱟᱹᱭ-ᱟ᱾ ᱱᱮᱛᱟᱨ ᱫᱚ ᱱᱮᱛᱟᱨ ᱫᱚ ᱡᱟᱸᱦᱟ ᱧᱮᱞ ᱧᱮ ᱯᱮᱞ? ᱵᱟᱯᱞᱟ ᱚᱱᱛᱮ ᱫᱚ ᱠᱷᱩᱵ ᱠᱚᱢ ᱦᱩᱭᱩᱜ ᱠᱟᱱᱟ᱾ ᱳᱭ ᱞᱟᱹᱭ ᱜᱟᱱᱚᱜᱼᱟ᱾ ᱵᱚᱪᱷᱚᱨ ᱨᱮ ᱢᱤᱫ ᱴᱮᱱ ᱚᱱᱠᱟ᱾ ᱴᱚᱞᱟ ᱯᱟᱲᱟ ᱠᱚᱨᱮ ᱧᱮᱞ ᱧᱟᱢᱚᱜ ᱠᱟᱱᱟ᱾ ᱟᱹᱰᱤ ᱢᱚᱡᱽ ᱠᱷᱩᱵᱤ ᱮᱠᱴᱟ ᱫᱚ ᱚᱱᱠᱟ ᱧᱮᱞ ᱧᱮᱯᱮᱞ ᱵᱟᱯᱞᱟ ᱫᱚ ᱵᱟᱝ ᱦᱩᱭᱩᱜ ᱠᱟᱱᱟ᱾
ᱮᱸ
ᱟᱫᱚ ᱱᱮᱛᱟᱨ ᱢᱟ ᱡᱚᱛᱚ ᱠᱚᱲᱟ ᱜᱤᱫᱽᱨᱟᱹ ᱜᱮ ᱟᱯᱟᱱ ᱟᱹᱯᱤᱱ ᱛᱮᱜᱮ ᱠᱚ ᱟᱜᱩ ᱡᱚᱱ ᱠᱟᱱᱟ᱾ ᱚᱲᱟᱜ ᱦᱚᱲᱟᱜ ᱠᱩᱥᱤ ᱛᱮ ᱵᱟᱠᱚ ᱠᱩᱥᱤᱜ ᱠᱟᱱᱟ᱾
ᱮᱸᱦᱮᱜ ᱵᱟᱝ
ᱠᱩᱲᱤ ᱜᱤᱫᱽᱨᱟᱹ ᱵᱟᱠᱚ ᱠᱩᱥᱤᱣᱟᱠᱚ ᱠᱟᱱ ᱵᱟᱝ ᱫᱚ ᱪᱮᱫ᱾
ᱱᱮᱛᱟᱨ ᱫᱚ ᱠᱩᱲᱤ ᱠᱚᱲᱟ ᱠᱚ ᱧᱟᱯᱟᱢ ᱞᱮᱱᱠᱷᱟᱱ ᱥᱮᱠᱚ ᱠᱩᱥᱤ ᱞᱮᱱᱠᱷᱟᱱ ᱩᱱᱠᱩ ᱫᱚ᱾ ᱟᱠᱩ ᱛᱮᱜᱮ ᱠᱚ ᱵᱟᱯᱞᱟᱜ ᱠᱟᱱᱟ ᱠᱚ᱾
ᱦᱩᱸ ᱞᱟᱦᱟ ᱛᱮ ᱡᱮᱢᱚᱱ ᱡᱟᱦᱟᱸ ᱛᱟᱦᱮᱸ ᱠᱟᱱᱟ ᱯᱟᱹᱭᱞᱟᱹ ᱦᱚᱲᱟᱜ᱾ ᱡᱮ ᱱᱤᱡᱮ ᱛᱮᱫᱚ ᱵᱟᱝ ᱚᱲᱟᱜ ᱦᱚᱲᱟᱜ ᱠᱩᱥᱤ ᱛᱮ᱾ ᱚᱲᱟᱜ ᱦᱚᱲᱟᱜ ᱠᱩᱥᱤ ᱟᱨ ᱱᱤᱡᱮ ᱨᱮᱱᱟᱜ ᱠᱩᱥᱤ ᱵᱚᱦᱩ ᱯᱟᱪᱛᱷᱚᱠᱠᱚ᱾
ᱚᱱᱟ ᱦᱚᱸ ᱴᱷᱤᱠ ᱠᱟᱛᱷᱟ᱾
ᱪᱮᱫᱟᱜ ᱥᱮ ᱚᱲᱟᱜ ᱦᱚᱲ ᱠᱚ ᱡᱩᱫᱤ ᱠᱚ ᱟᱹᱜᱩ ᱣᱟᱵᱚᱱᱟ ᱵᱟᱹᱦᱩ ᱛᱟᱦᱞᱮ ᱠᱷᱟᱱ ᱚᱱᱟ ᱨᱮᱫᱚᱼᱼ ᱡᱮ ᱵᱟᱹᱦᱩ ᱡᱩᱫᱤ ᱥᱮ ᱮᱴᱟᱜ ᱠᱚᱲᱟ ᱜᱤᱫᱽᱨᱟᱹ ᱥᱮᱫ ᱫᱟᱹᱲᱟᱭ ᱥᱮ ᱡᱟᱦᱟᱸ ᱞᱮᱠᱟ ᱜᱮᱼᱼ ᱵᱟᱭ ᱠᱟᱹᱢᱤᱭᱟ ᱚᱲᱟᱜ ᱦᱚᱲᱮᱢ ᱢᱮᱱ ᱫᱟᱲᱮᱣᱟᱠᱚᱣᱟ᱾ ᱡᱮ ᱵᱟᱝ ᱢᱟ ᱟᱯᱮᱭᱟᱜ ᱠᱩᱥᱤ ᱛᱮᱧ ᱟᱹᱜᱩ ᱦᱚᱪᱚ ᱟᱠᱟᱫᱤᱧᱟ ᱯᱮ ᱚᱱᱠᱟ ᱪᱮᱫ ᱠᱟᱯᱮ ᱧᱮᱞ ᱟᱠᱟᱫᱤᱭᱟ᱾ ᱠᱟᱹᱢᱤ ᱵᱟᱭ ᱠᱟᱹᱢᱤ ᱠᱟᱱᱟ ᱠᱟᱹᱢᱤ ᱵᱟᱝ ᱦᱚ ᱡᱩᱫᱤ ᱮᱴᱟᱜ ᱠᱚᱫᱚ ᱥᱟᱣᱮ ᱫᱟᱹᱲᱟᱭ ᱦᱮᱸᱼᱼ ᱪᱮᱫ ᱠᱟᱯᱮ ᱧᱮᱞ ᱡᱩᱛ ᱠᱮᱫᱮᱭᱟ ᱮᱴᱟᱜ ᱠᱚᱲᱟ ᱜᱤᱫᱽᱨᱟᱹ ᱥᱮᱫ ᱫᱟᱹᱲ ᱠᱮᱫᱟ᱾ ᱢᱟᱺᱡᱷᱤ ᱦᱟᱲᱟᱢ ᱦᱚᱢ ᱢᱮᱱ ᱫᱟᱲᱮᱣᱟᱭᱟ ᱡᱮ ᱮᱴᱟᱜ ᱵᱟᱹᱦᱩ ᱟᱹᱜᱩᱭᱟᱹᱧ ᱢᱮ ᱟᱨ ᱵᱟᱠᱷ ᱠᱷᱟᱱ ᱡᱮ ᱩᱱᱤ ᱜᱮ ᱨᱩᱣᱟᱹᱲ ᱟᱹᱜᱩᱣᱟᱹᱧ ᱢᱮ᱾ ᱟᱨ ᱱᱤᱡᱮᱛᱮ ᱡᱩᱫᱤᱢ ᱟᱹᱜᱩᱭᱮᱭᱟ ᱚᱱᱟ ᱫᱚ ᱡᱚᱛᱚ ᱦᱚᱲ ᱠᱚ ᱫᱟᱵᱟᱣ ᱟᱱᱤᱡᱼᱟ᱾ ᱯᱟᱦᱟᱲ ᱦᱚᱲᱠᱚ ᱞᱟᱹᱭᱟ ᱡᱮ ᱟᱠᱟᱞᱟᱠᱟᱱᱤᱡ ᱧᱮᱞ ᱠᱟᱛᱮᱢ ᱟᱹᱜᱩ ᱟᱠᱟᱫᱮᱭᱟ ᱢᱟᱺᱡᱷᱤ ᱦᱟᱲᱟᱢ ᱦᱚᱭ ᱞᱟᱹᱭᱟᱼᱼ
ᱦᱮᱸ
ᱡᱚᱛᱚ ᱜᱮᱠᱚ ᱨᱚᱲ ᱠᱚ
ᱦᱮᱸ ᱟᱞᱮᱜ ᱠᱩᱥᱤᱛᱮᱞᱮ ᱟᱹᱜᱩ ᱞᱟᱢ ᱠᱷᱟᱡᱽ ᱦᱚᱭᱛᱚ ᱟᱹᱰᱤ ᱱᱟᱯᱟᱭ ᱞᱮ ᱟᱹᱜᱩ ᱠᱮᱢᱟ᱾
ᱦᱳᱭ ᱟᱫᱚ ᱱᱮᱛᱟᱨ ᱢᱟ ᱜᱤᱫᱽᱨᱟᱹ ᱠᱚᱦᱚᱸ ᱵᱟᱠᱚ ᱵᱩᱡᱷᱟᱹᱣ ᱧᱟᱢ ᱫᱟ ᱵᱷᱟᱜᱮ ᱵᱟᱹᱲᱤᱡ ᱟᱠᱟᱴᱟᱜ᱾
ᱛᱟᱦᱞᱮ ᱟᱯᱮ ᱥᱮ ᱫᱚ ᱪᱮᱫ ᱠᱟ?
ᱟᱞᱮ ᱥᱮᱡᱽ ᱦᱚᱸ ᱟᱯᱮ ᱥᱮᱡᱽ ᱞᱮᱠᱟ ᱜᱮ
ᱩᱸ
ᱯᱩᱭᱞᱩ ᱨᱮᱠᱚ ᱧᱮᱞ ᱨᱟᱭᱵᱟᱨ ᱵᱩᱰᱷᱤ ᱠᱚ ᱥᱟᱵᱮᱭᱟ ᱠᱚ ᱡᱟᱦᱟᱸᱭ ᱨᱟᱭᱵᱟᱨ ᱫᱚ
ᱦᱩᱸ
ᱩᱱᱤ ᱜᱮ ᱤᱫᱤ ᱠᱚᱣᱟᱭ
ᱦᱩᱸ
ᱠᱚᱲᱟᱭ ᱟᱹᱜᱩ ᱠᱚᱣᱟ ᱠᱩᱲᱤ ᱚᱲᱟᱜ ᱧᱮᱯᱮᱞ ᱵᱟᱲᱟ ᱠᱟᱛᱮ᱾
ᱦᱩᱸ
ᱠᱩᱥᱤᱜ ᱠᱟᱱᱟ ᱯᱮᱥᱮ ᱵᱟᱠᱚ ᱠᱩᱥᱤᱜ ᱠᱟᱱᱟ ᱚᱱᱟ ᱠᱚ ᱠᱩᱞᱤ ᱠᱤᱱᱟ ᱠᱚ ᱟᱹᱠᱤᱱ ᱞᱟᱦᱟ᱾
ᱚᱸ
ᱡᱩᱫᱤ ᱠᱚ ᱠᱩᱥᱤᱭᱟᱱ ᱠᱷᱟᱱ ᱫᱚ ᱟᱠᱚ ᱚᱲᱟᱜ ᱨᱮᱱ ᱦᱚᱲ᱾ ᱠᱚ ᱜᱟᱞᱢᱟᱲᱟᱣ ᱠᱮᱜ ᱜᱮ
ᱦᱩᱸ
ᱚᱲᱟᱜ ᱨᱮ ᱜᱟᱞᱢᱟᱨᱟᱣ ᱵᱟᱲᱟ ᱠᱟᱛᱮᱜ ᱩᱱᱠᱤᱱᱟᱜ ᱢᱟᱞᱟᱢ ᱛᱚᱢ ᱦᱩᱭᱩᱜ ᱛᱟᱠᱤᱱᱟ
ᱦᱩᱸ
ᱢᱟᱞᱟ ᱢᱩᱫᱟᱹᱢ ᱦᱩᱭ ᱵᱟᱲᱟ ᱠᱟᱛᱮ ᱠᱩᱲᱤ ᱥᱟᱭᱤᱰ ᱨᱮᱱ ᱠᱚ ᱦᱤᱡᱩᱜ ᱠᱚᱲᱟ ᱢᱟᱞᱟ ᱢᱩᱫᱟᱹᱢ ᱱᱚᱛᱮᱱᱟᱜ ᱦᱩᱭ ᱞᱮᱱᱠᱷᱟᱱ ᱫᱚ ᱟᱵᱟᱨ ᱠᱚᱲᱟ ᱛᱟᱠᱚ ᱠᱩᱲᱤ ᱥᱮᱫ ᱠᱚ ᱪᱟᱞᱟᱜ ᱟᱠᱚ᱾
ᱚᱸ
ᱚᱱᱟ ᱠᱚ ᱦᱩᱭ ᱵᱟᱲᱟ ᱠᱟᱛᱮᱫ ᱛᱟᱯᱚᱨᱮ ᱵᱟᱯᱞᱟ ᱨᱮᱭᱟᱜ ᱠᱚ ᱜᱚᱴᱟᱭᱟ ᱠᱚ᱾
ᱚ
ᱟᱫᱚ ᱵᱟᱯᱞᱟ ᱡᱚᱠᱷᱚᱱ ᱠᱚ ᱜᱚᱴᱟᱭᱟᱠᱚ ᱛᱚᱠᱷᱚᱱ ᱫᱚ ᱟᱛᱳ ᱢᱚᱬᱮ ᱦᱚᱲ ᱞᱟᱜᱟᱜᱼᱟ ᱥᱮ
ᱦᱩᱸ ᱟᱛᱳ ᱥᱳᱞᱩᱜ ᱟᱱᱟ ᱢᱚᱬᱮ ᱦᱚᱲ
ᱟᱛᱩ ᱢᱚᱬᱮ ᱦᱚᱲ ᱚᱠᱚ ᱦᱚᱦᱚ ᱵᱟᱲᱟ ᱠᱟᱛᱮᱜ ᱩᱱᱠᱩ ᱞᱟᱹᱭ ᱟᱠᱩ ᱦᱩᱭᱩᱜᱼᱟ ᱡᱮ ᱱᱤᱭᱟᱹ ᱫᱤᱱ ᱨᱮ ᱟᱞᱮ ᱫᱚ ᱵᱟᱯᱞᱟᱜ ᱟᱞᱮ᱾
ᱩᱢ ᱵᱟᱯᱞᱟᱜᱞᱮ ᱫᱤᱱ ᱞᱮ ᱥᱟᱵ ᱠᱟᱫᱟ ᱢᱮᱱᱛᱮ
ᱫᱤᱱ ᱞᱮ ᱥᱟᱵ ᱠᱟᱫᱟ ᱟᱯᱮ ᱪᱮᱫ ᱯᱮ ᱢᱮᱱ ᱦᱚᱪᱚᱭᱮᱫᱟ
ᱦᱳᱭ ᱡᱚᱛᱚ ᱦᱚᱲ ᱵᱚᱱ ᱥᱳᱢᱚᱭᱚᱜ ᱢᱟ
ᱥᱚᱢᱚᱭᱚᱜ ᱢᱟ ᱥᱚᱢᱚᱭᱟᱜ ᱵᱚᱱ ᱥᱮ ᱵᱟᱵᱚᱱ ᱥᱚᱢᱚᱭᱚᱜ-ᱟ ᱟᱠᱩ ᱫᱚ ᱟᱠᱚᱣᱟᱜ ᱠᱚ ᱞᱟᱹᱭ ᱟᱠᱚ ᱡᱮ ᱟᱞᱮ ᱱᱤᱱᱟᱹᱜ ᱛᱟᱹᱨᱤᱠᱷ ᱨᱮᱞᱮ ᱴᱷᱤᱠ ᱟᱠᱟᱫᱟ ᱦᱮᱸ ᱛᱟᱞᱦᱮ ᱟᱯᱮ ᱪᱮᱫ ᱯᱮ ᱢᱮᱱᱫᱟᱯᱮ
ᱦᱩᱸ
ᱩᱱᱠᱩ ᱡᱩᱫᱤ ᱠᱚ ᱞᱟᱹᱭ ᱠᱷᱟᱱ ᱦᱮᱸ ᱴᱷᱤᱠᱟᱹᱱ ᱜᱮᱭᱟ ᱛᱟᱦᱚᱞᱮ ᱠᱷᱟᱱ ᱫᱚ ᱵᱟᱯᱞᱟ ᱜᱚᱴᱟᱭᱮᱱᱟ ᱤᱱᱟᱹ ᱵᱟᱯᱞᱟ ᱜᱚᱴᱟ ᱛᱟᱭᱚᱢ ᱠᱷᱟᱱᱜᱮ ᱛᱟᱯᱚᱨᱮ ᱫᱚ ᱠᱩᱲᱤ ᱥᱮᱫ ᱨᱮᱱ ᱫᱚ ᱠᱚᱲᱟ ᱦᱚᱲᱚᱜ ᱠᱚ ᱪᱟᱞᱟᱣ ᱮᱱ ᱜᱮ
ᱦᱩᱸ
ᱠᱚᱲᱟ ᱠᱚ ᱦᱚᱨᱚᱜ ᱦᱚᱴᱚ ᱟᱫᱮ ᱜᱮ ᱴᱷᱤᱠ ᱛᱟᱨᱯᱚᱨᱮᱨ ᱫᱤᱱ ᱜᱮ ᱟᱫᱚ ᱠᱚ ᱢᱟᱸᱰᱣᱟᱭᱟ
ᱚᱸ ᱚᱞᱟ ᱛᱟᱦᱚᱞᱮ ᱟᱯᱮ ᱥᱮᱫ ᱫᱚ ᱢᱟᱰᱣᱟ ᱫᱚ ᱢᱮᱱᱟᱜ ᱜᱮᱭᱟ ᱵᱟᱝ
ᱦᱮᱸ ᱢᱟᱸᱰᱣᱟ ᱦᱩᱭᱩᱜ-ᱟ ᱢᱟᱸᱰᱣᱟᱭ ᱟᱠᱚ ᱛᱟᱯᱚᱨᱮ ᱢᱟᱰᱣᱟ ᱦᱟᱹᱰᱤ ᱞᱟᱜ-ᱟ
ᱦᱩᱸ ᱵᱟᱝ ᱟᱞᱮ ᱥᱮᱫ ᱫᱚ ᱱᱮᱛᱟᱨ ᱫᱚ ᱧᱮᱞᱚᱜ ᱠᱟᱱᱟ ᱡᱮ ᱢᱟᱰᱣᱟ ᱫᱚ ᱱᱮᱛᱟᱨ ᱫᱚ ᱪᱟᱵᱟ ᱩᱛᱟᱹᱨ ᱠᱟᱱᱟ᱾ ᱱᱮᱛᱟᱨ ᱫᱚ ᱵᱟᱠᱚ ᱢᱟᱰᱣᱟᱭᱮᱫ ᱠᱚᱣᱟ
ᱛᱟᱞᱮ ᱪᱤᱠᱟᱹᱭ ᱟᱠᱚᱱᱛᱮ ᱫᱚ
ᱱᱟᱛᱮ ᱱᱟᱛᱮᱠᱚ ᱦᱮᱡ ᱱᱟᱠᱚ ᱧᱤᱫᱟᱹ ᱵᱮᱲᱟ ᱠᱚ ᱦᱤᱡᱩᱜ ᱟᱠᱚ ᱥᱤᱫᱽᱨᱟᱹ ᱫᱟᱱ ᱦᱩᱭ ᱠᱟᱛᱮᱫ ᱡᱟᱣᱟᱭ ᱜᱤᱫᱽᱨᱟᱹ ᱛᱩᱯᱩ ᱡᱚᱢ ᱵᱟᱲᱟ ᱠᱟᱛᱮᱜ ᱟᱫᱚ ᱵᱤᱫᱟᱹᱭ ᱠᱟᱱᱟ ᱠᱚ᱾
ᱟᱸ ᱟᱞᱮ ᱱᱚᱛᱮ ᱫᱚ ᱚᱱᱟ ᱢᱟᱰᱣᱟᱭᱟᱠᱚ ᱢᱟᱰᱣᱟ ᱦᱟᱺᱰᱤ ᱞᱟᱜᱟᱜ-ᱟ᱾ ᱛᱟᱨ-ᱯᱚᱨᱮ ᱟᱵᱟᱨᱻ ᱡᱮᱫᱤᱱ ᱦᱤᱞᱳᱜ ᱠᱚ ᱢᱟᱰᱣᱟᱭᱟᱠᱚ ᱩᱱ ᱫᱤᱱ ᱦᱤᱞᱳᱜ ᱜᱮ ᱥᱩᱱᱩᱢ ᱥᱟᱥᱟᱝ ᱟᱹᱭᱩᱵ ᱥᱮᱜ
ᱦᱮᱸ᱾
ᱢᱚᱸᱬᱮ ᱢᱟᱹᱡᱷᱤ ᱠᱚ ᱩᱱᱠᱩ ᱠᱚ ᱥᱟᱶ ᱥᱟᱥᱟᱝ ᱠᱚ ᱟᱵᱟᱨ ᱡᱟᱦᱟᱸᱭ ᱵᱟᱦᱩ ᱠᱩᱲᱤ ᱩᱱᱤ ᱥᱩᱱᱩᱢ ᱥᱟᱥᱟᱝ ᱠᱚ ᱚᱡᱚᱜ ᱟᱭᱟ ᱠᱚ
ᱦᱮᱸ᱾
ᱛᱟᱯᱚᱨᱮ ᱡᱟᱦᱟᱸᱭ ᱠᱚ ᱛᱤᱛᱨᱤ ᱠᱚᱣᱟ ᱩᱱᱠᱩ ᱜᱮᱠᱚ ᱚᱡᱚᱜ ᱟᱠᱚᱣᱟ᱾ ᱡᱟᱦᱟᱸᱭ ᱠᱚ ᱛᱤᱛᱨᱤᱜ-ᱟ ᱳ ᱩᱱᱠᱩᱣᱟᱜ ᱦᱚᱸ ᱢᱤᱫᱴᱮᱡ ᱱᱤᱭᱚᱢ ᱢᱮᱱᱟᱜ ᱛᱟᱠᱚᱣᱟ ᱡᱮ ᱥᱤᱵᱽ ᱠᱟᱹᱴᱩᱵ ᱵᱩᱰᱦᱟᱹ ᱠᱟᱹᱴ ᱚᱱᱮ ᱡᱮᱴᱟ ᱦᱩᱲᱩ ᱛᱟᱦᱮᱸᱱᱟ
ᱦᱮᱸ᱾
ᱚᱱᱟ ᱦᱩᱲᱩ ᱠᱚ ᱪᱷᱟᱲᱟᱣ ᱟᱠᱚ ᱩᱰᱩᱠ ᱟᱠᱚ ᱟᱨᱠᱤ᱾ ᱚᱱᱟᱠᱤᱱ ᱵᱟᱨᱭᱟ ᱤᱭᱟᱹ ᱛᱮᱜᱮ ᱠᱟᱹᱴᱩᱵ ᱛᱮᱜᱮ᱾
ᱩᱸ᱾
ᱚᱱᱟ ᱪᱷᱟᱲᱟᱣ ᱦᱳᱭᱩᱜ ᱛᱟᱹᱠᱤᱱᱟ ᱛᱚᱵᱮ ᱜᱮ ᱛᱤᱛᱨᱤ ᱦᱩᱭᱩᱜ ᱠᱤᱱ ᱵᱮᱱᱟᱜ-ᱟ᱾
ᱚ ᱛᱟᱦᱚᱞᱮ ᱟᱯᱮᱥᱮᱱ ᱫᱚ ᱫᱮᱱᱟ-ᱯᱟᱣᱱᱟ ᱛᱟᱦᱚᱞᱮ ᱛᱤᱱᱟᱹᱜ ᱪᱮᱜᱠᱟ ᱢᱮᱱᱟᱜ-ᱟ ᱛᱟᱦᱚᱞᱮ?
ᱪᱮᱞᱠᱟ?
ᱫᱮᱱᱟ ᱯᱟᱣᱱᱟ ᱫᱚ ᱛᱟᱦᱚᱞᱮ ᱪᱮᱜᱠᱟ ᱢᱮᱱᱟᱜ-ᱟ ᱱᱤᱛᱚᱜ ᱫᱚ?
ᱵᱚᱞᱮ ᱮᱢᱚᱜ ᱨᱮᱭᱟᱜ ᱛᱚ ᱪᱮᱞᱠᱟ ᱠᱚ ᱮᱢᱟᱠᱚᱣᱟ ᱦᱟᱸᱝ᱾
ᱦᱚᱭ ᱦᱳᱭ᱾
ᱚᱱᱟ ᱠᱚᱫᱚ ᱧᱮᱛᱟᱨ ᱫᱚ ᱱᱮᱛᱟᱨ ᱫᱚ ᱱᱟᱦᱟᱸᱜ ᱡᱩᱜᱽ ᱨᱮᱫᱚ ᱟᱭᱢᱟ ᱠᱤᱪᱷᱩ ᱜᱮᱠᱚ ᱮᱢᱟᱣᱟᱠᱚ ᱠᱟᱱᱟ᱾ ᱞᱟᱦᱟ ᱛᱮᱫᱚ ᱡᱮᱢᱚᱱ ᱵᱟᱠᱥᱟ ᱠᱚ ᱮᱢᱟᱣ ᱟᱠᱚᱣᱟ ᱠᱚ ᱢᱤᱫᱴᱮᱱ ᱵᱷᱮᱲᱟ ᱠᱚ ᱮᱢᱟᱣ ᱠᱚᱣᱟ ᱛᱷᱟᱹᱨᱤ, ᱵᱟᱹᱴᱤ ᱤᱱᱟᱹ ᱜᱮ᱾ ᱟᱨ ᱱᱮᱛᱟᱨ ᱱᱟᱦᱟᱸᱜ ᱡᱩᱜᱽ ᱨᱮᱫᱚ ᱟᱭᱢᱟ ᱠᱤᱪᱷᱩ ᱟᱞᱢᱟᱨᱤ,
ᱦᱩᱸ ᱦᱳᱭ ᱦᱳᱭ ᱱᱮᱛᱟᱨ ᱫᱚ ᱟᱭᱢᱟ ᱜᱮ, ᱦᱳᱭ ᱱᱮᱛᱟᱨ ᱫᱚ ᱟᱭᱢᱟ ᱜᱮᱠᱚ ᱮᱢᱟ ᱠᱚ ᱠᱟᱱᱟ ᱠᱚ ᱱᱮᱛᱟᱨ ᱫᱚ᱾ ᱦᱳᱭ ᱡᱟᱦᱟᱸᱭ ᱫᱟᱲᱮᱭᱟᱜ ᱠᱟᱱ ᱩᱱᱤ ᱮᱢᱟᱭ ᱡᱟᱦᱟᱸᱭ ᱵᱟᱭ ᱫᱟᱲᱭᱟᱜ ᱠᱟᱱᱟ ᱩᱱᱤ ᱫᱚ ᱵᱟᱭ ᱮᱢᱟᱭᱟ᱾
ᱦᱮᱸ ᱮᱢᱟᱱ ᱛᱮᱭᱟᱜ ᱠᱚ ᱮᱢᱟᱣ ᱠᱚᱣᱟ᱾
ᱦᱩᱸ ᱟᱨ ᱞᱟᱹᱭᱫᱟᱹᱧ ᱛᱟᱦᱚᱞᱮ ᱥᱚᱞᱳ ᱟᱱᱟ ᱫᱮᱱᱟ ᱯᱟᱣᱱᱟ ᱛᱟᱦᱚᱞᱮ ᱛᱤᱱᱟᱹᱜ ᱠᱟᱛᱮᱜ ᱛᱟᱦᱚᱞᱮ ᱚᱱᱛᱮ? ᱯᱚᱱ ᱠᱚ ᱡᱟᱦᱟᱸ ᱵᱚᱱ ᱞᱟᱹᱭ
ᱚᱱᱮ ᱡᱮᱴᱟ ᱠᱚ ᱧᱟᱢᱟᱠᱚ ᱵᱟᱝ ᱚᱱᱟ ᱫᱚ ᱦᱤᱥᱟᱹᱵᱽ ᱨᱮ ᱮᱢᱟᱣ ᱠᱚᱣᱟ ᱠᱚ ᱛᱤᱱᱟᱹᱜ ᱦᱤᱥᱟᱹᱵᱽ ᱠᱟᱛᱮ ᱧᱟᱢᱚᱜ-ᱟ ᱦᱟᱡᱟᱨ ᱴᱟᱠᱟ ᱥᱮ ᱫᱩ ᱦᱟᱡᱟᱨ ᱜᱟᱱ ᱯᱟᱥᱮᱡ ᱦᱩᱭᱩᱜ-ᱟ᱾ ᱚᱠᱟ ᱠᱚ ᱪᱮᱜᱠᱟ ᱠᱚ ᱜᱟ ᱟᱠᱚ ᱪᱮᱜᱠᱟ ᱠᱚ ᱜᱟᱞᱢᱟᱨᱟᱣ ᱠᱟᱫᱟ᱾ ᱟᱢ ᱡᱩᱫᱤ ᱢᱤᱫᱴᱮᱱ ᱵᱟᱯᱞᱟᱜ ᱠᱷᱟᱡ ᱟᱠᱚ ᱢᱩᱫᱽᱨᱮ ᱡᱮᱴᱟ ᱟ ᱟᱞᱳᱪᱚᱱᱟ ᱦᱩᱭ ᱠᱟᱱ ᱛᱟᱠᱚᱣᱟ ᱜᱟᱞᱢᱟᱨᱟᱣ ᱠᱟᱫᱟ ᱠᱚ᱾
ᱦᱩᱸ ᱵᱟᱝ ᱦᱩᱸ ᱟᱞᱤᱧ ᱞᱤᱧ ᱞᱟᱹᱭᱟ ᱟᱞᱮ-ᱟᱞᱮ ᱟᱞᱤᱧ ᱫᱚᱞᱤᱧ ᱞᱟᱹᱭᱫᱟ ᱛᱚ ᱯᱚᱱ ᱢᱮᱫᱴᱮᱱ ᱡᱚᱛᱷᱚ ᱫᱤᱥᱚᱢ ᱨᱮᱱᱟᱜ ᱜᱮ ᱢᱤᱫᱴᱮᱜ ᱯᱚᱱ ᱢᱮᱱᱟᱜ ᱛᱚ ᱡᱮ ᱥᱟᱛ ᱴᱟᱠᱟ ᱯᱚᱱ, ᱯᱮ ᱴᱟᱠᱟ ᱯᱚᱱ, ᱵᱟᱴ ᱴᱟᱠᱟ ᱯᱚᱱ᱾ ᱡᱮ ᱡᱮᱢᱚᱱ ᱯᱚᱱ ᱫᱚ ᱚᱠᱟ ᱫᱤᱥᱚᱢ ᱚᱠᱟ ᱥᱮᱜ ᱚᱠᱟᱞᱮᱠᱟ? ᱚᱱᱟᱜᱮ ᱫᱷᱟᱯᱮ ᱥᱮᱜ ᱪᱮᱜᱠᱟ ᱞᱮᱠᱟ ᱛᱤᱱᱟᱹᱜ ᱠᱟᱛᱮᱜ ᱯᱚᱱ ᱠᱚ ᱦᱟᱛᱟᱣᱟ?
ᱚᱱᱠᱟ
ᱳᱭ ᱯᱚᱱ
ᱚᱱᱠᱟ ᱦᱩᱭᱩᱜ-ᱟ ᱦᱚᱭᱛᱚ ᱯᱮ ᱴᱟᱠᱟ ᱯᱩᱱ ᱴᱟᱠᱟ ᱚᱝᱠᱟ ᱜᱮ᱾
ᱦᱩᱸ,
ᱟᱯᱮ ᱚᱱᱛᱮ ᱫᱚ?
ᱟᱞᱮ ᱱᱚᱛᱮ ᱫᱚ ᱥᱟᱛ ᱴᱟᱠᱟ ᱯᱚᱱ ᱥᱟᱛ ᱴᱟᱠᱟ ᱯᱚᱱ᱾ ᱦᱚᱭ ᱟᱫᱚ ᱟᱯᱮ ᱫᱚ ᱪᱮᱫᱠᱟ ᱤᱭᱟᱹ ᱠᱩᱫᱽᱨᱟᱹ ᱚᱲᱟᱜ ᱠᱷᱚᱱ ᱯᱮ ᱮᱢᱟ ᱠᱚᱣᱟ ᱥᱮ ᱠᱩᱫᱽᱨᱟᱹ ᱚᱲᱟᱜ ᱠᱷᱚᱱ ᱴᱷᱮᱱ ᱠᱚᱯᱮ ᱦᱟᱛᱟᱣᱟ? ᱟᱯᱮ ᱥᱮᱫ ᱫᱚ ᱚᱠᱟ ᱞᱮᱠᱟ?
ᱠᱩᱲᱤ ᱜᱤᱫᱽᱨᱟᱹ ᱴᱷᱮᱱ ᱠᱷᱚᱡ ᱦᱚᱸᱠᱚ ᱠᱚ ᱦᱟᱛᱟᱣ ᱛᱟᱦᱮᱱ ᱜᱮᱭᱟ ᱠᱚ᱾
ᱦᱩᱸ,
ᱱᱮᱛᱟᱨ ᱛᱤᱱᱟᱹᱜ ᱰᱮᱵᱷᱞᱚᱯ ᱪᱟᱞᱟᱜ ᱠᱟᱱᱟ ᱚᱱᱠᱟ ᱞᱮᱠᱟᱛᱮ ᱢᱮᱱ ᱞᱮᱠᱷᱟᱱ ᱫᱚ ᱞᱟᱦᱟ ᱛᱮᱱᱟᱜ ᱱᱤᱭᱚᱢ ᱡᱩᱫᱤ ᱠᱩ ᱥᱟᱵ ᱤᱫᱤ ᱞᱮᱠᱷᱟᱱ ᱫᱚ ᱵᱷᱟᱜᱤᱜ-ᱟ᱾ ᱱᱮᱛᱟᱨᱟᱜ ᱱᱤᱭᱚᱢ ᱠᱚᱫᱚ ᱟᱨᱦᱚᱸ ᱰᱮᱵᱷᱞᱚᱯᱚᱜ-ᱟ᱾ ᱩᱱᱤ ᱢᱮᱱᱟᱭ ᱱᱚᱝᱠᱟ ᱦᱟᱹᱱᱤ ᱢᱮᱱᱟᱭ ᱱᱟᱝᱠᱟ, ᱡᱚᱛᱚ ᱦᱚᱲᱟᱜ ᱠᱟᱛᱷᱟ ᱠᱚ ᱡᱩᱫᱤ ᱯᱟᱱᱛᱮ ᱞᱮᱱᱠᱷᱟᱱ ᱫᱚ ᱟᱹᱰᱤ ᱱᱟᱯᱟᱭ᱾ ᱟᱨ ᱛᱟᱦᱚᱞᱮ, ᱟᱨ ᱪᱮᱫ ᱠᱚ ᱚᱱᱛᱮᱱᱟᱜ ᱵᱟᱯᱞᱟ ᱤᱭᱟᱹ ᱵᱟᱯᱞᱟ ᱵᱤᱦᱟᱹ ᱠᱚ᱾ ᱦᱮᱞᱳ, ᱦᱮᱞᱳ, ᱦᱮᱞᱳ, ᱦᱮᱞᱳ, ᱵᱟᱢ ᱟᱸᱡᱚᱢ ᱧᱟᱢ ᱫᱟ? ᱦᱮᱞᱳ,